ᱦᱩᱸ ᱦᱮᱞᱳ
ᱡᱚᱦᱟᱨ ᱜᱮ ᱜᱚᱝᱠᱮ
ᱦᱮᱸ ᱡᱚᱦᱟᱨ ᱜᱮ ᱜᱚᱝᱠᱮ
ᱦᱳᱭ ᱡᱚᱦᱟᱨ ᱫᱤ ᱯᱚᱨ ᱵᱮᱥ ᱵᱟᱲᱟ ᱜᱮᱛᱚ ᱟᱞᱤᱧ ᱫᱚ ᱦᱟᱸᱜ ᱱᱚᱛᱮ ᱟᱞᱮ ᱥᱮᱫ ᱫᱚ ᱵᱤᱨ ᱫᱤᱥᱳᱢ ᱠᱟᱱᱟ
ᱦᱮᱸ ᱦᱮᱸ ᱦᱮᱸ ᱦᱮᱸ ᱢᱟᱱᱮ ᱥᱳᱨ ᱥᱳᱯᱳᱨ ᱚᱱᱠᱟ ᱚᱠᱟ ᱠᱷᱚᱱᱟᱜ ᱵᱤᱱ ᱞᱟᱹᱭᱫᱟ
ᱚᱱᱛᱮ ᱥᱩᱥᱩ ᱥᱩᱥᱩᱱᱤᱭᱟᱹ ᱵᱩᱨᱩ ᱵᱤᱱ ᱟᱸᱡᱚᱢ ᱠᱟᱜᱼᱟ ᱚᱱᱟ ᱥᱩᱥᱩᱱᱤᱭᱟᱹ ᱵᱩᱨᱩ ᱥᱩᱨ ᱜᱮ᱾
ᱟᱪᱪᱷᱟ ᱟᱪᱪᱷᱟ ᱟᱪᱪᱷᱟ ᱟᱹᱞᱤᱧ ᱦᱚᱸ ᱵᱟᱸᱠᱩᱲᱟ ᱨᱮᱱ ᱠᱟᱱ ᱜᱮᱭᱟᱞᱤᱧ ᱟᱨᱠᱤ ᱦᱮᱸ ᱱᱟᱯᱟᱭ
ᱚᱸ ᱟᱪᱪᱷᱟ ᱟᱪᱪᱷᱟ ᱟᱞᱤᱧ ᱦᱚᱸ ᱮᱠᱷᱚᱱ ᱫᱚ ᱱᱟᱯᱟᱭ ᱜᱮ᱾ ᱦᱩᱸ ᱫᱤᱭᱮ ᱯᱚᱨᱮ ᱜᱚᱝᱠᱮ ᱟᱵᱮᱥ ᱥᱮᱱ ᱟᱜ ᱦᱚᱭ ᱦᱤᱸᱥᱤᱫ ᱠᱩᱫᱚ ᱪᱮᱫ ᱞᱮᱠᱟ?
ᱦᱮᱸ ᱦᱚᱭ ᱦᱤᱥᱤᱫᱽ ᱠᱚ ᱱᱟᱯᱟᱭ ᱜᱮ ᱱᱤᱛᱚᱜ ᱫᱚ᱾
ᱟᱪᱪᱷᱟ ᱟᱞᱮ ᱥᱮᱱᱟᱜᱽ ᱦᱚᱭ ᱦᱤᱸᱥᱤᱫ ᱠᱚᱫᱚ ᱦᱚᱞᱟ ᱵᱚᱞᱮ ᱠᱷᱩᱵ ᱜᱮ ᱫᱟᱜ ᱡᱟᱹᱲᱤ ᱠᱮᱫᱟ ᱛᱮᱦᱮᱧ ᱦᱚᱞᱟ ᱠᱷᱚᱱᱟᱜ ᱫᱚ ᱧᱮᱞᱚᱜ ᱠᱟᱱᱟ ᱟᱨ ᱠᱤ ᱯᱷᱟᱸᱠ ᱧᱚᱜ ᱠᱟᱫᱟᱭ
ᱟᱪᱪᱷᱟ ᱟᱪᱷᱟ ᱟᱪᱪᱷᱟ ᱦᱮᱸ ᱞᱟᱜᱟᱛᱟᱨ ᱜᱮ ᱱᱤᱛᱚᱜ ᱫᱚ ᱫᱟᱜ ᱡᱟᱹᱲᱤ ᱫᱚ ᱪᱟᱞᱟᱜ ᱠᱟᱱ ᱜᱮᱭᱟ ᱚᱵᱳᱥᱥᱚ ᱟᱞᱮ ᱥᱮᱫ ᱦᱚᱸ
ᱚᱸ ᱟᱪᱪᱷᱟ ᱛᱟᱦᱞᱮ ᱦᱟᱜ ᱜᱚᱝᱠᱮ ᱟᱯᱮ ᱥᱮᱫ ᱠᱚᱫᱚ ᱪᱟᱥ? ᱫᱚ ᱦᱟᱜ ᱛᱤᱱᱟᱹᱜ ᱥᱟᱹᱜᱤᱧ ᱢᱚᱴᱟᱢᱩᱴᱤ ᱦᱳᱭᱛᱚ ᱞᱟᱜᱟᱣ ᱟᱠᱟᱱ ᱜᱮᱭᱟ ᱵᱷᱟᱜᱤ ᱫᱟᱜ ᱡᱟᱹᱲᱤ ᱠᱟᱫᱟᱭ
ᱦᱮᱸ ᱨᱚᱦᱚᱭ ᱠᱚᱫᱚ ᱟᱣᱨᱤᱭᱟᱜᱼᱟ ᱟᱨᱠᱤ ᱟᱫᱚ ᱮᱛᱚᱦᱚᱵ ᱦᱩᱭᱩᱜᱼᱟ ᱦᱟᱜ᱾ ᱟ ᱱᱟᱼᱠᱷᱟᱱ ᱤᱭᱟᱹ ᱠᱚᱫᱚ ᱪᱟᱨᱟ ᱠᱚᱫᱚ ᱦᱳᱭ ᱜᱚᱫ ᱟᱠᱟᱱᱟ ᱟᱨᱠᱤ᱾
ᱚᱸ ᱠᱷᱮᱛ ᱠᱚᱨᱮ ᱫᱟᱜᱽ ᱠᱚᱫᱚ ᱵᱟᱝ ᱞᱟᱜᱟᱣ ᱠᱟᱱᱟ ᱚᱱᱠᱟ ᱞᱟᱹᱴᱩ ᱵᱟᱭ ᱫᱟᱜᱽ ᱡᱟᱹᱲᱤ ᱠᱟᱜᱼᱟ?
ᱵᱟᱝ ᱵᱟᱝ ᱚᱱᱠᱟ ᱞᱮᱠᱟ ᱫᱚ ᱵᱟᱭ ᱡᱟᱹᱲᱤ ᱠᱟᱫᱼᱟ᱾
ᱚᱸ ᱟᱪ ᱟᱪᱪᱷᱟ ᱟᱞᱮᱥᱮᱫ ᱢᱟ ᱦᱟᱸᱜ ᱦᱚᱞᱟ ᱢᱟᱫᱷᱮᱨ ᱫᱚᱢᱮ ᱜᱮ ᱫᱟᱜ ᱠᱮᱫᱟ ᱠᱷᱮᱛ ᱠᱚ ᱫᱟᱜ ᱠᱚᱢᱟ ᱞᱟᱜᱟᱣ ᱟᱠᱟᱱ ᱟᱨᱠᱤ ᱜᱟᱹᱪᱷᱤ ᱠᱚ ᱜᱟᱭ ᱞᱟᱹᱴᱩᱜ ᱛᱟᱞᱮᱭᱟ
ᱟᱪᱪᱷᱟ ᱟᱪᱪᱷᱟ ᱟᱪᱪᱷᱟ ᱦᱮᱸᱼᱦᱮᱸᱼᱦᱮᱸᱼᱦᱮᱸ᱾ ᱟᱫᱚ ᱱᱚᱝᱠᱟ ᱜᱮ ᱫᱤᱱ ᱦᱤᱞᱳᱜ ᱮ ᱫᱟ ᱟᱵᱚᱱ ᱠᱟᱱᱟ ᱟᱫᱚ᱾ ᱟᱨ ᱴᱷᱤᱠ ᱥᱟᱹᱦᱤᱡ ᱠᱷᱮ ᱠᱷᱮᱛ ᱠᱚᱨᱮ ᱦᱚᱸ ᱚᱱᱠᱟ ᱫᱚ ᱟᱹᱣᱨᱤ ᱯᱮᱨᱮᱡᱚᱜᱼᱟ᱾ ᱢᱟᱱᱮ ᱞᱟᱜᱟᱛᱟᱨ ᱮ ᱫᱟᱜᱽ ᱮᱫ ᱨᱮᱦᱚᱸ ᱟᱹᱣᱨᱤ ᱯᱮᱨᱮᱡᱚᱜᱼᱟ ᱢᱟᱱᱮ ᱚᱱᱠᱟ ᱫᱚ ᱚᱱᱠᱟ ᱢᱚᱛᱚ ᱵᱟᱭ ᱫᱟᱜᱽ ᱮᱫᱟ ᱟᱨᱠᱤ
ᱟᱪᱪᱷᱟ ᱟᱯᱮᱥᱮᱫ ᱫᱚ ᱚᱱᱠᱟ ᱟᱞᱮ ᱥᱮᱫ ᱫᱚ ᱫᱟᱜᱽ ᱫᱚ ᱦᱟᱸᱜ ᱫᱟᱜᱽ ᱡᱟᱹᱲᱤ ᱣᱟᱠᱟᱫᱟ ᱵᱷᱟᱜᱤ ᱜᱮ ᱚᱱᱠᱟ ᱜᱟᱪᱷᱤ ᱠᱚᱜᱮ ᱵᱟᱝ ᱦᱩᱭ ᱠᱟᱱᱟ ᱪᱤᱠᱟᱹᱛᱮᱢ ᱨᱚᱦᱚᱭᱟ ᱛᱚ ᱜᱚᱝᱠᱮ ᱟᱯᱮ ᱥᱮᱫ ᱫᱚ ᱢᱟᱱᱮ ᱪᱷᱤ? ᱯᱮ ᱥᱤ ᱜᱮᱭᱟ ᱱᱟᱦᱮᱞ ᱛᱮ ᱥᱮ ᱴᱩᱞᱤ ᱛᱮ?
ᱟᱞᱮ ᱥᱮᱫᱽ ᱫᱚ ᱡᱚᱛᱚ ᱛᱮᱜᱮᱞᱮ ᱥᱤᱭᱟ᱾
ᱢᱟᱱᱮ ᱱᱟᱦᱮᱞ ᱛᱮᱦᱚ ᱯᱮ ᱥᱤ ᱜᱮᱭᱟ ᱴᱩᱞᱤ ᱛᱮᱦᱚᱸ ᱯᱮ ᱥᱤ ᱜᱮᱭᱟ᱾
ᱦᱮᱸᱼᱦᱮᱸᱼᱦᱮᱸᱼᱦᱮᱸ ᱡᱚᱛᱚ ᱛᱮᱜᱮ᱾
ᱟᱞᱮ ᱫᱤᱥᱚᱢ ᱥᱮᱫᱽ ᱦᱚᱸ ᱮᱠᱷᱚᱱ ᱫᱚ ᱧᱮᱞᱚᱜ ᱠᱟᱱᱟ ᱟᱨᱠᱤ ᱢᱤᱫ ᱵᱟᱨᱭᱟ ᱱᱟᱦᱮᱞ ᱠᱚᱫᱚ ᱞᱟᱜᱟᱜ ᱠᱟᱱᱟ ᱴᱩᱞᱤ ᱠᱚᱛᱮ ᱜᱮ ᱵᱮᱥᱤ ᱠᱩᱥᱤᱭᱟᱜ ᱠᱟᱱᱟ᱾
ᱦᱮᱸᱼᱦᱮᱸᱼᱦᱮᱸᱼᱦᱮᱸ᱾
ᱩ ᱟᱯᱮ ᱫᱚ ᱢᱟᱱᱮ ᱛᱤᱱᱟᱹᱜ ᱡᱚᱠᱷᱟ ᱯᱮ ᱪᱟᱥ ᱜᱮᱭᱟ ᱢᱟᱱᱮ ᱢᱤᱫ ᱡᱚᱠᱷᱟ?
ᱟᱞᱮ ᱫᱚ ᱜᱚᱝᱠᱮ ᱢᱤᱫ ᱫᱚ ᱫᱚᱯᱟᱜᱮ ᱢᱤᱫ ᱫᱚᱯᱷᱟᱮ ᱫᱟᱜᱽ ᱡᱟᱹᱲᱤ ᱚᱱᱠᱟ ᱵᱟᱹᱱᱩᱜᱼᱟ ᱟᱨ ᱚᱱᱠᱟᱱᱟᱜ ᱫᱟᱜᱽ ᱨᱮᱱᱟᱜ ᱵᱮᱵᱚᱥᱛᱷᱟ ᱦᱚᱸ ᱚᱱᱠᱟ ᱫᱚ ᱵᱟᱹᱱᱩᱜ ᱛᱟᱞᱮᱭᱟ ᱟᱨᱠᱤ᱾
ᱢᱟᱱᱮ ᱱᱚᱣᱟ ᱥᱮᱨᱢᱟ ᱫᱟ ᱡᱟᱹᱲᱤ ᱵᱷᱚᱨᱥᱟ ᱜᱮ ᱵᱟᱝ? ᱟᱪᱪᱷᱟ ᱟᱞᱮ ᱦᱚᱸ ᱚᱱᱠᱟ ᱜᱮ ᱟᱨ ᱱᱚᱝᱠᱟ ᱥᱚᱵᱽᱡᱤ ᱠᱚᱯᱮ ᱪᱟᱥ ᱜᱮᱭᱟ ᱢᱟᱹᱨᱤᱪ ᱠᱚᱥᱮ?
ᱦᱮᱸᱻᱦᱮᱸ ᱚᱱᱟ ᱠᱚ ᱪᱟᱥ ᱦᱩᱭᱩᱜ ᱜᱮᱭᱟ ᱟᱨᱠᱤ ᱚᱱᱠᱟᱱᱟᱜ ᱵᱮᱸᱜᱟᱲ ᱯᱷᱮᱸᱜᱟᱲ ᱠᱚ ᱪᱟᱥ ᱦᱩᱭᱩᱜ ᱜᱮᱭᱟ᱾
ᱚᱱᱠᱟ ᱠᱷᱟᱹᱞᱤ ᱡᱚᱢ ᱥᱩᱢᱩᱝ ᱜᱮ ᱥᱮ ᱱᱚᱝᱠᱟ ᱟᱹᱷᱨᱤᱧ ᱦᱟᱵᱤᱡ ᱜᱮᱞᱮ ᱪᱟᱥ ᱜᱮᱭᱟ᱾
ᱟᱠᱷᱨᱤᱧ ᱫᱚ ᱴᱩᱠ ᱴᱟᱠ ᱚᱱᱠᱟ ᱟᱹᱠᱷᱨᱤᱧ ᱦᱟᱴ ᱵᱟᱡᱟᱨ ᱠᱚᱨᱮ ᱟᱠᱷᱨᱤᱧ ᱵᱟᱲᱟᱭ ᱦᱩᱭᱩᱜ ᱜᱮᱭᱟ ᱟᱫᱚ᱾ ᱚᱱᱠᱟ ᱡᱚᱢ ᱥᱩᱢᱩᱝ ᱜᱮ ᱟᱨᱠᱤ ᱴᱩᱠ ᱴᱟᱠ ᱟᱹᱷᱨᱤᱧ᱾
ᱚ ᱴᱩᱠ ᱴᱟᱠ ᱟᱠᱷᱨᱤᱧ ᱦᱩᱭᱩᱜ ᱜᱤᱭᱟ ᱵᱟᱝ ᱟᱞᱮ ᱠᱚᱦᱚᱸ ᱚᱱᱠᱟ ᱜᱮ ᱴᱩᱠ ᱚᱱᱠᱟᱜᱮ ᱜᱮ ᱟᱨᱠᱤ ᱪᱟᱥ ᱵᱟᱲᱟᱭ ᱦᱩᱭᱩᱜᱼᱟ ᱱᱤᱭᱟᱹ ᱡᱚᱢ ᱞᱮᱠᱟᱜᱮ ᱚᱱᱠᱟ ᱟᱠᱷᱨᱤᱧ ᱦᱟᱹᱵᱤᱡ ᱠᱚᱫᱚ ᱵᱟᱝᱜᱮ᱾ ᱫᱟᱜᱽ ᱡᱟᱹᱲᱤ ᱠᱚ ᱫᱟᱜᱽ ᱠᱚᱦᱚᱸ ᱵᱟᱹᱱᱩᱜ ᱟᱥᱮ ᱛᱟᱞᱦᱮ ᱛᱤᱱᱟᱹᱜ ᱮᱢ ᱪᱟᱥᱟ ᱚᱱᱠᱟ ᱫᱩᱨᱵᱚᱨᱥᱟ ᱛᱤᱱᱟᱹᱜ ᱜᱮᱢ ᱪᱟᱥᱟ᱾
ᱦᱮᱸ ᱦᱮᱸ ᱦᱮᱸ ᱦᱮᱸ ᱟᱪᱪᱷᱟ᱾
ᱟᱯᱮ ᱥᱮᱫ ᱫᱟᱜᱽ ᱠᱚᱨᱮᱱᱟᱜ ᱵᱮᱵᱚᱥᱛᱟ ᱠᱚ ᱢᱮᱱᱟᱜ ᱠᱟᱼᱟ ᱥᱮ ᱜᱟᱰᱟ ᱠᱚ ᱥᱮ ᱱᱟᱹᱭ ᱠᱚ?
ᱦᱮᱸ ᱚᱱᱠᱟ ᱫᱚ ᱢᱮᱱᱟᱜ ᱨᱮᱦᱚᱸ ᱟᱨᱠᱤ ᱥᱩᱨ ᱥᱩᱯᱩᱨ ᱨᱮᱫᱚ ᱵᱟᱹᱱᱩᱜᱼᱟ ᱟᱞᱮ ᱫᱚ ᱟᱨᱠᱤ ᱚᱱᱠᱟ ᱴᱟᱹᱰᱤ ᱧᱚᱜ ᱜᱮᱞᱮ ᱯᱟᱲᱟᱜᱼᱟ᱾
ᱚ ᱟᱪᱪᱷᱟ ᱟᱪᱪᱷᱟ ᱱᱚᱜᱼᱚᱭ ᱦᱩᱲᱩ ᱠᱚ ᱯᱮ ᱨᱚᱦᱚᱭᱮᱫ ᱠᱟᱱᱟ ᱢᱟᱱᱮ ᱪᱮᱫ ᱦᱩᱲᱩ ᱛᱟᱦᱚᱞᱮ ᱟᱯᱮᱥᱮᱫ ᱫᱚ ᱵᱤᱥᱤ ᱠᱚ ᱨᱚᱦᱚᱭ ᱜᱮᱭᱟ
ᱦᱸ ᱦᱩᱲᱩ ᱵᱚᱞᱛᱮ ᱮᱢᱱᱤ ᱵᱟᱹᱫᱽ ᱦᱩᱲᱩ ᱠᱚᱜᱮ ᱵᱮᱥᱤ ᱠᱚ ᱨᱚᱦᱚᱭᱟ ᱟᱨ ᱵᱟᱹᱭᱦᱟᱹᱲ ᱫᱚ ᱚᱱᱠᱟ ᱡᱟᱭᱜᱟ ᱠᱚ ᱵᱟᱹᱱᱩᱜ ᱛᱟᱞᱮᱭᱟ ᱟᱞᱮ ᱥᱮᱫ ᱫᱚ ᱫᱚᱢᱮ ᱫᱚ
ᱵᱟᱹᱫ ᱨᱮ ᱟᱯᱮᱥᱮᱜ ᱫᱚ ᱪᱮᱫ ᱦᱩᱲᱩ ᱟᱨᱠᱤ ᱧᱩᱛᱩᱢ ᱚᱱᱠᱟ ᱵᱟᱲᱟᱭ ᱜᱮᱭᱟᱵᱤᱱ ᱜᱚᱝᱠᱮ?
ᱵᱟᱹᱫᱽ ᱦᱩᱲᱩ ᱫᱚ ᱡᱮᱢᱚᱱ ᱞᱚᱞᱟᱴ ᱯᱷᱚᱞᱟᱴ ᱠᱚᱦᱚᱸ ᱞᱮ ᱨᱚᱦᱚᱭ ᱜᱮᱭᱟ ᱟᱨ ᱟᱨ ᱵᱟᱹᱭᱦᱟᱹᱲ ᱠᱚᱨᱮ ᱫᱚ ᱚᱱᱟ ᱵᱤᱵᱤ ᱤᱞᱮᱵᱷᱮᱱ ᱠᱚᱠᱚ ᱞᱟᱹᱭ ᱜᱮᱭᱟ ᱛᱚ
ᱫᱟᱜ ᱡᱟᱹᱲᱤ ᱠᱚᱦᱚᱸ ᱴᱷᱤᱠ ᱴᱷᱟᱠ ᱵᱟᱭ ᱫᱟᱲᱮᱜ ᱠᱟᱱᱟ ᱟᱞᱮ ᱚᱬᱟᱜᱨᱮ ᱫᱚ ᱟᱨᱠᱤ ᱠᱚᱢ ᱫᱟᱜ ᱛᱮ ᱦᱳᱭᱳᱜ ᱜᱮᱛᱮ ᱚᱱᱟ ᱠᱚᱜᱮ ᱨᱚᱦᱚᱭ ᱦᱩᱭᱩᱜ ᱠᱟᱱᱟ ᱵᱟᱝ
ᱦᱳᱭ ᱦᱳᱭ ᱦᱳᱭ ᱦᱳᱭ
ᱟᱞᱮᱥᱮᱫ ᱦᱚᱸ ᱚᱱᱠᱟᱜᱮ ᱫᱟᱜ ᱡᱟᱹᱲᱤ ᱟᱱᱟᱴ ᱠᱷᱟᱛᱤᱨ ᱜᱮ ᱚᱱᱟ ᱠᱚᱜᱮᱞᱮ ᱨᱚᱦᱚᱭ ᱜᱮᱭᱟ
ᱦᱮᱸ ᱦᱮᱸ ᱦᱮᱸ ᱦᱮᱸ ᱦᱮᱸ
ᱟᱨ ᱜᱚᱝᱠᱮ ᱚᱱᱟ ᱦᱩᱲᱩ ᱠᱚᱯᱮ ᱨᱚᱦᱚᱭᱮᱫ ᱠᱟᱱᱟ ᱩᱱᱠᱩ ᱛᱤᱡᱩ ᱠᱚᱠᱚ ᱞᱟᱜᱟᱜ ᱠᱟᱱ ᱜᱮᱭᱟ ᱟᱯᱮ ᱥᱮᱫ ᱥᱮ ᱵᱟᱝ
ᱦᱮᱸ ᱛᱤᱡᱩ ᱫᱚᱠᱚ ᱞᱟᱜᱟᱜ ᱜᱮᱭᱟ ᱛᱚ ᱱᱮᱛᱟᱨᱟᱜ ᱟᱵᱚᱦᱟᱣᱟ ᱨᱮᱫᱚ ᱛᱤᱡᱩ ᱫᱚ ᱞᱟᱜᱟᱜ ᱜᱮᱭᱟ ᱠᱚ ᱚᱵᱚᱥᱥᱳ ᱵᱟᱝ ᱫᱚ
ᱛᱟᱞᱦᱮ ᱛᱤᱡᱩ ᱚᱱᱟ ᱡᱚᱢᱮᱫ ᱠᱟᱱ ᱫᱚᱠᱚ ᱦᱩᱲᱩ ᱚᱱᱟ ᱨᱟᱱ ᱛᱤᱡᱩ ᱚᱱᱟ ᱨᱳᱜᱽ ᱪᱟᱵᱟ ᱞᱟᱹᱜᱤᱫ ᱟᱨᱠᱤ ᱪᱮᱫ ᱨᱟᱱ ᱠᱚᱯᱮ ᱞᱟᱜᱟᱣᱮᱫ ᱠᱟᱱᱟ
ᱨᱟᱜᱟᱣ ᱫᱚ ᱚᱱᱟ ᱨᱟᱱ ᱠᱚ ᱟᱹᱜᱩ ᱵᱟᱲᱟᱭ ᱦᱩᱭᱩᱜᱼᱟ ᱩᱱᱟᱹᱜ ᱫᱚ ᱵᱟᱝ ᱧᱮᱞ ᱵᱟᱲᱟ ᱦᱩᱭᱩᱠᱟᱱᱟ ᱜᱚᱝᱠᱮ ᱟᱨ ᱱᱤᱡᱮ ᱫᱚ ᱪᱟᱥᱼᱵᱟᱥ ᱠᱚᱨᱮᱜ ᱠᱷᱟᱴᱟᱜ ᱨᱮᱦᱚᱸ ᱦᱮᱸ ᱦᱮᱸ ᱦᱮᱸ ᱱᱤᱡᱮ ᱫᱚ ᱚᱱᱠᱟ ᱪᱟᱥᱵᱟᱥ ᱠᱚᱨᱮ ᱫᱚᱢᱮ ᱫᱚ ᱵᱟᱝ ᱠᱷᱟᱴᱟᱜ ᱦᱩᱭᱩᱜᱼᱟ
ᱩᱱᱠᱩ ᱨᱟᱱ ᱞᱟᱜᱟᱣ ᱞᱮᱠᱷᱟᱱ ᱢᱚᱴᱟᱢᱩᱴᱤ ᱠᱚ ᱪᱟᱵᱟᱜ ᱠᱟᱱᱟ ᱦᱮᱸᱥᱮ
ᱦᱳᱭ ᱦᱳᱭ ᱦᱳᱭ ᱦᱳᱭ ᱦᱳᱭ ᱦᱳᱭ
ᱟᱪᱪᱷᱟ ᱵᱷᱟᱜᱮ ᱠᱟᱛᱷᱟ
ᱦᱮᱸ ᱛᱟᱦᱚᱞᱮ ᱜᱚᱝᱠᱮ ᱪᱮᱫ ᱠᱚ ᱠᱟᱹᱢᱤ ᱵᱟᱲᱟᱭ ᱦᱩᱭᱩᱜᱼᱟ ᱚᱲᱟᱜ ᱠᱚᱨᱮ ᱜᱮᱥᱮ ᱱᱚᱝᱠᱟ ᱚᱞᱚᱜ ᱯᱟᱲᱦᱟᱜ ᱠᱚ ᱢᱮᱱᱟᱜᱼᱟ
ᱱᱚᱝᱠᱟ ᱱᱤᱭᱟᱹ ᱦᱚᱲᱟᱜ ᱫᱚ ᱦᱟᱸᱜ ᱢᱟᱱᱮ ᱢᱤᱫᱴᱤᱡ ᱤᱭᱟᱹ ᱫᱚᱠᱟᱱ ᱠᱚ ᱢᱮᱱᱟᱜ ᱠᱟᱫᱟ ᱟᱨᱠᱤ ᱚᱱᱟ ᱠᱚᱜᱮ ᱵᱩᱴ ᱫᱚᱠᱟᱱ ᱢᱮᱱᱟᱜ ᱠᱟᱫᱟ ᱟᱨᱠᱤ ᱚᱱᱟᱜᱮ ᱧᱮᱞ ᱵᱟᱲᱟᱭ ᱦᱩᱭᱩᱜᱼᱟ
ᱦᱮᱸ ᱵᱩᱴ ᱫᱚᱠᱟᱱ ᱵᱟᱝ
ᱦᱮᱸ ᱡᱩᱛᱟᱹ ᱠᱚ ᱯᱩᱴ ᱠᱚ ᱚᱱᱟ ᱠᱚᱜᱮ
ᱟᱪᱪᱷᱟ ᱟᱪᱪᱷᱟ ᱟᱪᱪᱷᱟ ᱚᱱᱟ ᱠᱷᱮᱞ ᱠᱚᱨᱮᱱᱟᱜ ᱥᱮ ᱮᱢᱱᱤ
ᱱᱚᱝᱠᱟ ᱠᱷᱮᱞ ᱠᱚᱨᱮᱱᱟᱜ ᱫᱟᱹᱲ ᱵᱟᱲᱟ ᱠᱚᱨᱮᱱᱟᱜ ᱟᱨᱠᱤ
ᱟᱪᱪᱷᱟ ᱟᱪᱪᱷᱟ ᱵᱷᱟᱹᱜᱮ ᱜᱮ ᱟᱫᱚ ᱚ ᱟᱵᱤᱱᱟᱜ ᱫᱚᱠᱟᱱ ᱨᱮᱱᱟᱜ ᱧᱩᱛᱩᱢ ᱠᱚᱵᱤᱱ ᱞᱟᱹᱭ ᱞᱮᱠᱷᱟᱱ ᱟᱨᱚ ᱵᱷᱟᱹᱜᱮ ᱠᱚᱜᱼᱟ ᱱᱟᱯᱟᱭ ᱠᱚᱜ ᱚᱱᱛᱮ ᱫᱚ ᱪᱟᱞᱟᱣ ᱵᱟᱲᱟᱜ ᱜᱮ ᱦᱩᱭᱩᱜᱼᱟ ᱥᱮ ᱵᱟ ᱠᱩᱲᱟ ᱨᱮᱱ ᱠᱟᱱ ᱜᱮᱭᱟᱵᱚᱱ ᱟᱵᱚ ᱫᱚ
ᱦᱮᱸ ᱦᱮᱸ ᱦᱮᱸ ᱦᱮᱸ
ᱦᱮᱸ ᱦᱮᱸ
ᱛᱟᱵᱤᱱ ᱫᱚ ᱪᱮᱜ ᱵᱤᱱ ᱪᱤᱠᱟᱹᱭ ᱜᱮᱭᱟ ᱜᱚᱢᱠᱮ ᱟᱨᱚ
ᱟᱹᱞᱤᱧ ᱫᱚ ᱱᱤᱛᱚᱜ ᱫᱚ ᱚᱲᱟᱜ ᱠᱚᱨᱮᱜ ᱜᱮ ᱟᱨᱠᱤ ᱯᱟᱲᱦᱟᱣ ᱫᱚᱞᱤᱧ ᱯᱟᱲᱦᱟᱣ ᱵᱟᱲᱟᱜ ᱜᱮᱭᱟ ᱟᱨᱠᱤ
ᱚ ᱢᱟᱱᱮ ᱯᱟᱲᱦᱟᱜ ᱜᱮᱭᱟ ᱵᱤᱱ ᱵᱷᱟᱹᱜᱮ ᱠᱟᱛᱮ ᱯᱟᱲᱦᱟᱣ ᱛᱮᱫᱚ ᱟᱨᱚ ᱢᱮᱜ ᱢᱟᱨᱥᱟᱞ ᱠᱚ ᱢᱟᱨᱥᱟᱞ ᱛᱟᱵᱚᱱᱟ ᱯᱟᱲᱦᱟᱣ ᱛᱚᱵᱮ ᱫᱚᱨᱠᱟᱨ ᱠᱟᱱ ᱜᱮᱭᱟ
ᱚ ᱟᱪᱪᱷᱟ
ᱱᱮ ᱦᱚᱲ ᱦᱚᱸ ᱱᱚᱝᱠᱟ ᱜᱮ ᱯᱟᱲᱦᱟᱣ ᱦᱚᱸ ᱦᱳᱭᱳᱜ ᱜᱮᱭᱟ ᱦᱩᱭ ᱫᱚ ᱥᱟᱶᱛᱮ ᱱᱚᱣᱟ ᱫᱚᱠᱟᱱ ᱠᱚᱦᱚᱸ ᱧᱮᱞ ᱵᱟᱲᱟᱭ ᱦᱳᱭᱳᱜ ᱜᱮᱭᱟ
ᱦᱮᱸ ᱦᱮᱸ ᱚᱱᱟ ᱢᱟᱛᱚ ᱵᱮᱥ ᱠᱟᱛᱟ ᱠᱟᱱ ᱜᱮᱭᱟ
ᱦᱮᱸ
ᱦᱮᱸ ᱦᱮᱸ ᱛᱚ ᱟᱨ ᱜᱚᱢᱠᱮ ᱚᱱᱟ ᱯᱟᱲᱦᱟᱣ ᱥᱟᱶᱛᱮ ᱟᱨᱚ ᱡᱟᱦᱟᱱᱟᱜ ᱠᱚᱵᱤᱱ ᱠᱟᱹᱢᱤ ᱵᱟᱲᱟᱭ ᱜᱮᱭᱟ ᱥᱮ ᱪᱮᱫ
ᱯᱟᱲᱦᱟᱣ ᱵᱚᱞᱛᱮ ᱟᱨᱠᱤ ᱱᱚᱣᱟ ᱠᱚᱜᱮ ᱵᱩᱴ ᱫᱚᱠᱟᱱ ᱥᱟᱶᱛᱮ ᱯᱟᱲᱦᱟᱣ ᱵᱟᱲᱟ ᱱᱚᱣᱟ ᱠᱤᱪᱷᱩ ᱚᱲᱟᱜ ᱨᱮᱱᱟᱜ ᱠᱟᱹᱢᱤ ᱵᱟᱲᱟ ᱦᱳᱭᱳᱜ ᱜᱮᱭᱟ ᱱᱚᱣᱟ ᱠᱚᱜᱮ ᱮᱴᱟᱜ ᱠᱤᱪᱷᱩ ᱫᱚ ᱵᱟᱝ ᱜᱮ
ᱟᱪᱪᱷᱟ ᱟᱪᱪᱷᱟ ᱟᱪᱪᱷᱟ ᱫᱟᱲᱟᱱ ᱯᱷᱟᱲᱟᱱ ᱚᱱᱠᱟ ᱪᱟᱞᱟᱣ ᱵᱟᱲᱟᱜ ᱜᱮᱭᱟ ᱥᱮ ᱵᱟᱝ ᱵᱚᱞ ᱠᱷᱮᱞ ᱠᱚᱵᱤᱱ ᱠᱷᱮᱞ ᱵᱟᱲᱟᱭ ᱜᱮᱭᱟ ᱥᱮ ᱵᱟᱝ
ᱦᱮᱸ ᱦᱮᱸ ᱵᱷᱩᱞ ᱠᱚᱫᱚ ᱜᱚᱢᱠᱮ ᱟᱹᱰᱤ ᱜᱮ ᱱᱮᱥᱟ ᱢᱮᱱᱟᱜ ᱠᱟᱜ ᱛᱟᱹᱞᱤᱧᱟ ᱟᱨᱠᱤ ᱢᱟᱱᱮ ᱯᱮᱠᱴᱤᱥ ᱠᱚ ᱰᱤᱞᱤ ᱜᱮ ᱪᱟᱞᱟᱜ ᱦᱳᱭᱳᱜᱼᱟ ᱚᱱᱟ ᱜᱮ ᱦᱚᱞᱟ ᱢᱟᱫᱷᱮᱨ ᱦᱟᱸᱜ ᱫᱚᱢᱮ ᱫᱟᱜ ᱡᱟᱹᱲᱤ ᱠᱮᱫᱟ ᱢᱤᱫ ᱵᱮᱲᱟ ᱵᱟᱨ ᱯᱮᱠᱴᱤᱥ ᱠᱚ ᱵᱟᱝ ᱧᱮᱞ ᱧᱟᱢ ᱠᱟᱛᱮ ᱫᱤᱭᱮ ᱵᱟᱹᱲᱤᱡ ᱵᱩᱡᱷᱟᱹᱜ ᱠᱟᱱ ᱛᱟᱦᱮᱱᱟ᱾
ᱦᱮᱸᱻ ᱦᱮᱸᱻᱦᱮᱸᱻ ᱦᱮᱸ
ᱟᱹᱵᱤᱱ ᱫᱚᱵᱤᱱ ᱠᱷᱮᱞ ᱵᱟᱲᱟᱭ ᱜᱮᱭᱟ ᱥᱮ ᱵᱟᱝ ᱵᱚᱞ ᱠᱚ ᱦᱟᱸᱜ ᱛᱟᱦᱞᱮ?
ᱦᱮᱸ ᱵᱚᱞ ᱠᱚᱞᱤᱧ ᱮᱱᱮᱡ ᱵᱟᱲᱟᱭ ᱜᱮᱭᱟ ᱚᱵᱚᱥᱥᱚᱭ ᱵᱟᱝ ᱫᱚ ᱵᱟᱝ᱾ ᱟᱫᱚ ᱱᱚᱝᱠᱟᱜᱮ ᱱᱤᱭᱟᱹ ᱵᱟᱨ ᱫᱚ᱾ ᱦᱮᱸᱻ ᱦᱮᱸᱻ ᱦᱮᱸ ᱱᱤᱭᱟᱹ ᱵᱟᱨ ᱠᱚᱫᱚ ᱡᱚᱝ ᱠᱟ ᱟᱹᱣᱨᱤ ᱦᱩᱭᱩᱜᱼᱟ ᱠᱷᱮᱞ ᱠᱚᱦᱚᱸ ᱛᱟᱦᱞᱮ, ᱮᱸᱻ ᱯᱮᱠᱴᱤᱥ ᱠᱚᱜᱮ ᱪᱟᱞᱟᱜ ᱠᱟᱱᱟ ᱟᱨᱠᱤ᱾
ᱚ ᱦᱳᱭᱥᱮ ᱛᱟᱦᱞᱮ ᱵᱚᱞ ᱠᱷᱮᱞ ᱠᱚᱨᱮᱱ ᱱᱮᱥᱟ ᱫᱚ ᱦᱟᱜ ᱵᱷᱟᱜᱮ ᱢᱮᱱᱟᱜ ᱠᱟᱫ ᱛᱟᱵᱤᱱᱟ ᱵᱟᱝ᱾
ᱦᱮᱸᱻ ᱦᱮᱸᱻ ᱵᱷᱟᱞᱮ ᱫᱚ ᱵᱷᱟᱞᱮ ᱜᱮᱭᱟ ᱟᱨᱠᱤ ᱦᱮᱸ᱾ ᱛᱟᱨ ᱥᱟᱶᱛᱮ ᱯᱟᱲᱦᱟᱣ ᱠᱚᱨᱮᱱᱟᱜ ᱦᱚᱸ ᱠᱟᱹᱴᱤᱡ ᱵᱮᱥᱛᱚ ᱟᱹᱞᱤᱧ ᱫᱚ ᱟᱨ ᱤᱭᱟᱹ ᱠᱟᱱ ᱜᱮᱭᱟᱞᱤᱧ ᱢᱤᱫᱴᱮᱱ᱾ ᱴᱤᱪᱟᱨ ᱦᱚᱲ ᱠᱟᱱ ᱜᱮᱭᱟᱞᱤᱧ᱾ ᱦᱩᱸ ᱤᱥᱠᱩᱞ ᱠᱚᱦᱚᱸ ᱨᱤᱧ ᱯᱟᱲᱦᱟᱣ ᱠᱚᱜᱮᱭᱟ ᱥᱮᱛᱟᱜ ᱤᱥᱠᱩᱞ ᱨᱮ᱾
ᱟᱪᱪᱷᱟ ᱵᱷᱟᱜᱮ ᱠᱟᱛᱷᱟ ᱟᱨ ᱚᱱᱮ ᱵᱚᱞ ᱠᱷᱮᱞ ᱞᱮᱠᱷᱟᱭ ᱢᱟᱱᱮ ᱢᱟᱱᱮ ᱦᱚᱲᱢᱚ ᱯᱚᱠᱷᱮ ᱟᱹᱰᱤ ᱵᱷᱟᱜᱮ ᱜᱮᱭᱟ ᱵᱟᱝ᱾
ᱦᱮᱸ ᱟᱹᱰᱤ ᱵᱷᱟᱜᱮ ᱜᱮᱭᱟ ᱚᱵᱚᱥᱥᱳᱭ ᱵᱟᱝ ᱫᱚ ᱵᱟᱝ᱾
ᱚᱱᱟ ᱠᱷᱟᱹᱛᱤᱨ ᱜᱮ ᱠᱷᱮᱞ ᱵᱟᱲᱟᱭ ᱦᱳᱭᱳᱜᱼᱟ ᱚᱱᱮ ᱚᱱᱠᱟ ᱫᱤᱱᱟᱹᱢ ᱦᱤᱞᱚᱜ ᱜᱮᱯᱮ ᱯᱮᱠᱴᱤᱥ ᱜᱮᱭᱟ ᱢᱟᱱᱮ? ᱥᱮᱛᱟᱜ ᱵᱮᱲᱟ ᱦᱚᱸ ᱥᱮ ᱟᱭᱩᱵ ᱢᱟᱡᱟᱱ ᱵᱮᱲᱟ ᱯᱮ ᱯᱨᱮᱠᱴᱤᱥ ᱵᱟᱲᱟᱭ ᱜᱮᱭᱟ?
ᱢᱟᱡᱟᱱ ᱵᱮᱲᱟ ᱜᱮᱭᱟ ᱱᱤᱡᱮ ᱫᱚ ᱯᱷᱤᱨᱤ ᱠᱚ ᱛᱟᱦᱮᱱ ᱦᱩᱭᱩᱜᱼᱟ᱾
ᱳ ᱟᱪᱪᱷᱟ ᱟᱪᱪᱷᱟ ᱟᱪᱪᱷᱟ ᱡᱷᱚᱛᱚ ᱵᱚᱜᱮ ᱠᱟᱛᱷᱟ᱾ ᱚᱱᱟ ᱵᱚᱞ ᱠᱷᱮᱞ ᱪᱟᱞᱟᱜ ᱢᱟᱲᱟᱝ ᱯᱮ ᱪᱤᱠᱟᱹᱜ ᱟ ᱠᱷᱟᱹᱞᱤ ᱴᱟᱭᱵᱤᱠ ᱪᱟᱞᱟᱣ ᱛᱚᱨᱟ ᱯᱮ ᱠᱷᱮᱞ ᱜᱮᱭᱟ ᱥᱮ ᱠᱟᱹᱴᱤᱡ ᱫᱟᱹᱲ ᱵᱟᱲᱟᱭ ᱜᱮᱭᱟ ᱯᱮ?
ᱫᱟᱹᱲ ᱵᱟᱲᱟ ᱫᱚ ᱵᱟᱝ ᱟᱹᱞᱤᱧ ᱫᱚ ᱪᱟᱞᱟᱣ ᱛᱚᱨᱟ ᱵᱩᱴ ᱦᱚᱨᱚᱜ ᱠᱟᱛᱮᱜ ᱮᱠᱫᱚᱢ ᱜᱚᱰᱟ ᱨᱮ ᱟᱲᱜᱚ᱾
ᱟᱪᱪᱷᱟ ᱰᱟᱭᱨᱮᱰ ᱟᱲᱜᱩ ᱜᱮ ᱵᱟᱝ᱾
ᱦᱮᱸᱻ ᱦᱮᱸᱻ ᱦᱮᱸ, ᱚᱱᱠᱟ ᱮᱠᱫᱚᱢ ᱢᱟᱱᱮ ᱯᱨᱚᱯᱷᱮᱥᱚᱱᱟᱞ ᱞᱮᱠᱟ ᱫᱚ ᱵᱟᱝ ᱟᱨᱠᱤ᱾
ᱳ ᱟᱪᱪᱷᱟ ᱟᱪᱪᱷᱟ᱾
ᱦᱮᱸᱻ ᱦᱮᱸᱻ
ᱚᱝᱠᱟ ᱵᱮᱯᱟᱨ ᱵᱟᱝ?
ᱦᱮᱸᱻ ᱦᱮᱸᱻ ᱛᱟᱦᱞᱮ ᱜᱚᱝᱠᱮ ᱟᱹᱵᱤᱱ ᱫᱚ ᱵᱟᱨᱦᱮ ᱠᱚᱨᱮ ᱠᱷᱮᱞ ᱠᱚᱵᱤᱱ ᱪᱟᱞᱟᱣ ᱵᱟᱲᱟᱜ ᱜᱮᱭᱟ ᱥᱮ ᱪᱮᱫ?
ᱵᱟᱨᱦᱮ ᱠᱚᱨᱮ ᱵᱚᱞᱛᱮ ᱚᱱᱠᱟ ᱪᱷᱳᱴᱳ ᱠᱷᱟᱴᱳ ᱴᱩᱨᱱᱟᱢᱮᱱᱴ ᱠᱷᱮᱞ ᱠᱚ ᱪᱟᱞᱟᱣ ᱵᱟᱲᱟ ᱦᱳᱭᱳᱜ ᱦᱳᱭ ᱠᱟᱱ ᱜᱮᱭᱟ ᱵᱟᱝ ᱫᱚ ᱵᱟᱝ᱾
ᱟᱪᱪᱷᱟ ᱟᱪᱪᱷᱟ ᱟᱪᱪᱷᱟ᱾
ᱟᱹᱰᱤ ᱨᱟᱹᱥᱠᱟᱹ ᱜᱮ ᱵᱩᱡᱩᱜᱼᱟ ᱪᱟᱞᱟᱣ ᱢᱟᱱᱮ ᱟᱨᱚ᱾
ᱦᱮᱸᱻ ᱦᱮᱸᱻ ᱦᱮᱸ ᱟᱹᱰᱤ ᱩᱛᱟᱹᱨ ᱦᱚᱲ ᱥᱟᱞᱟᱜ ᱦᱚᱸ ᱧᱟᱯᱟᱢ ᱦᱩᱭᱩᱜᱼᱟ ᱨᱚᱯᱚᱲ ᱦᱩᱭᱩᱜᱼᱟ᱾
ᱟᱹᱰᱤ ᱵᱷᱟᱜᱤ ᱵᱩᱡᱷᱟᱹᱜᱼᱟ ᱮᱢᱚᱱ ᱱᱮᱥᱟ ᱞᱟᱜᱟᱣ ᱟᱠᱟᱱᱟ ᱵᱚᱞᱠᱷᱮᱞ ᱫᱚ ᱵᱟᱝ ᱟᱹᱰᱤ ᱱᱮᱥᱟ ᱡᱟᱦᱟᱸ ᱨᱮᱜᱮ ᱦᱩᱭᱩᱜ ᱟ ᱢᱮᱱᱛᱮ ᱪᱚ ᱛᱟᱦᱚᱞᱮ᱾
ᱦᱮᱸ ᱱᱚᱣᱟ ᱢᱟᱚᱛᱚ ᱠᱟᱛᱷᱟ ᱠᱟᱱ ᱜᱮᱭᱟ᱾
ᱦᱳᱭ ᱟᱨ ᱜᱚᱢᱠᱮ ᱡᱟᱦᱟᱸᱭ ᱩᱱᱠᱤᱱ ᱚᱱᱟ ᱥᱩᱨ ᱥᱩᱲᱤ ᱠᱤᱱ ᱚᱨᱚᱝ ᱫᱚ ᱩᱱᱠᱤᱱᱟᱜ ᱧᱩᱛᱩᱢ ᱫᱚ ᱪᱤᱞᱤ ᱠᱚ ᱢᱮᱛᱟ ᱠᱤᱱ ᱜᱮᱭᱟ ᱵᱟᱲᱟᱭᱟ ᱵᱤᱱ?
ᱥᱩᱨ ᱥᱩᱯᱩᱨ ᱨᱮᱱᱟᱜ᱾
ᱥᱩᱨ ᱥᱩᱯᱩᱨ ᱫᱚ ᱵᱟ ᱡᱟᱦᱟ ᱦᱟᱱᱮ ᱟᱵᱚ ᱥᱟᱵ ᱠᱟᱜ ᱢᱮ ᱠᱷᱮᱞ ᱠᱟᱱᱟ ᱵᱚᱱ ᱟᱨ ᱵᱟᱨᱭᱟ ᱛᱟᱞᱞᱟᱞᱮᱠ ᱩᱱᱠᱤᱱ ᱛᱟᱦᱮᱸᱨᱮ ᱥᱩᱲᱩ ᱥᱩᱲᱩ ᱠᱤᱱ ᱚᱨᱚᱝ ᱫᱚ ᱢᱟᱱᱮ ᱪᱮᱞᱮ ᱠᱚ ᱢᱮᱛᱟ ᱠᱤᱱ ᱜᱮᱭᱟ?
ᱩᱱᱠᱤᱱ ᱫᱚ ᱨᱮᱯᱷᱟᱨᱤ ᱠᱚ ᱢᱮᱛᱟ ᱠᱤᱱ ᱜᱮᱭᱟ᱾
ᱦᱳᱭ ᱦᱳᱭ ᱦᱳᱭ ᱟᱹᱰᱤ ᱵᱷᱟᱜᱮ ᱟᱹᱰᱤ ᱵᱷᱟᱜᱮ ᱦᱳᱭ᱾
ᱦᱮᱸ- ᱦᱮᱸᱻᱦᱮᱸᱻᱦᱮᱸ ᱛᱟᱦᱚᱞᱮ ᱜᱚᱝᱠᱮ ᱟᱫᱚ ᱚᱱᱟ ᱵᱚᱞ ᱠᱷᱮᱞ ᱠᱚᱵᱤ ᱦᱟᱱᱛᱮ ᱱᱟᱛᱮ ᱚᱱᱠᱟ ᱢᱟᱱᱮ ᱢᱟᱨᱟᱝ ᱢᱟᱨᱟᱝ ᱴᱩᱨᱱᱟᱢᱮᱱᱴ ᱦᱚᱸᱵᱤᱱ ᱵᱟᱜᱟᱣ ᱪᱟᱞᱟᱜ ᱜᱮᱭᱟ ᱥᱮ
ᱵᱟᱵᱟ ᱚᱱᱠᱟ ᱢᱟᱨᱟᱝ ᱢᱟᱨᱟᱝ ᱠᱚᱫᱚ ᱪᱟᱞᱟᱣ ᱵᱟᱝ ᱦᱩᱭ ᱟᱠᱟᱱᱟ ᱪᱷᱳᱴᱳ ᱠᱷᱟᱴᱳ ᱟᱨᱠᱤ ᱡᱟᱦᱟᱸ ᱯᱚᱞᱴᱤ ᱠᱷᱮᱞ ᱠᱚ ᱦᱩᱭᱩᱜ ᱠᱟᱱᱟ ᱟᱳ ᱚᱱᱟ ᱠᱚᱜᱮ ᱪᱟᱞᱟᱣ ᱵᱟᱲᱟ ᱦᱩᱭ ᱠᱟᱱᱟ ᱢᱟᱨᱟᱝ ᱢᱟᱨᱟᱝ ᱚᱱᱠᱟ ᱴᱟᱠᱟ ᱠᱷᱮᱞ ᱠᱚᱫᱚ ᱪᱟᱞᱟᱣ ᱫᱚ ᱵᱟᱝ ᱦᱩᱭᱟᱱᱟ
ᱟᱪᱪᱷᱟ ᱟᱪᱷᱟ ᱟᱪᱷᱟ
ᱦᱳᱭ
ᱦᱮᱸ ᱦᱮᱸ ᱦᱮᱸ ᱛᱟᱦᱚᱞᱮ ᱵᱟᱡᱟᱨ ᱫᱟᱬᱟᱱ ᱠᱚᱵᱤᱱ ᱪᱟᱞᱟᱜ ᱜᱮᱭᱟ ᱥᱮ ᱵᱟᱝ ᱟᱨᱠᱤ
ᱦᱮᱸ ᱵᱟᱡᱟᱨ ᱫᱟᱬᱟᱱ ᱠᱚ ᱪᱟᱞᱟᱣ ᱵᱟᱲᱟ ᱦᱩᱭ ᱟᱠᱟᱱ ᱜᱮᱭᱟ ᱵᱟᱝ ᱫᱚ ᱵᱟᱝ
ᱦᱮᱸ ᱦᱮᱸ ᱦᱮᱸ ᱢᱟᱡᱷᱮ ᱢᱚᱫᱡᱷᱛᱮ ᱫᱬᱟ ᱦᱚᱸ ᱵᱷᱟᱜᱮ ᱵᱩᱡᱷᱟᱹᱜᱼᱟ ᱟᱨᱠᱤ
ᱦᱮᱸ ᱫᱟᱬᱟ ᱛᱚ ᱩᱪᱤᱛ ᱠᱟᱱ ᱜᱮᱭᱟ
ᱢᱚᱱᱮ ᱡᱤᱣᱤ ᱠᱚ ᱟᱹᱰᱤ
ᱦᱮᱸ ᱦᱮᱸ ᱢᱚᱱᱮ ᱡᱮ ᱠᱚ ᱨᱮᱭᱟᱲ ᱜᱮ ᱵᱩᱡᱷᱟᱹᱣᱟ ᱥᱟᱵ ᱠᱟᱜ ᱢᱮ ᱚᱲᱟᱜ ᱨᱮ ᱥᱚᱵᱽ ᱥᱚᱢᱚᱭᱢ ᱛᱟᱦᱮᱱᱟ ᱚᱠᱟ ᱫᱤᱱᱮᱢ ᱪᱟᱞᱟᱜᱼᱟ ᱟᱹᱰᱤ ᱨᱟᱹᱥᱠᱟᱹ ᱵᱩᱡᱩᱜ ᱜᱮᱭᱟ
ᱛᱟᱦᱞᱮ ᱜᱚᱝᱠᱮ ᱛᱮᱦᱮᱧ ᱫᱚ ᱠᱤᱫᱩᱵ ᱠᱚᱫᱚ ᱦᱩᱠᱟᱱᱟ ᱥᱮ ᱵᱟᱝ ᱦᱩᱭᱠᱟᱱᱟ
ᱠᱤᱛᱛᱩᱩᱜ ᱠᱚᱫᱚ ᱦᱟᱸᱜ ᱱᱤᱛ ᱫᱷᱟᱹᱨᱤᱡ ᱛᱮ ᱟᱹᱣᱨᱤᱜᱼᱟ ᱛᱚ ᱤᱥᱤᱱ ᱵᱟᱲᱟᱭᱮᱫ ᱠᱟᱱᱟ ᱠᱚ ᱚᱲᱟᱜ ᱠᱚᱨᱮ
ᱟᱪᱪᱷᱟ ᱢᱟᱱᱮ ᱚᱲᱟᱜ ᱨᱮᱜᱮ ᱢᱮᱱᱟᱜ ᱵᱤᱱᱟ ᱟᱨᱠᱤ ᱚᱱᱠᱟ ᱚᱲᱟᱜ ᱠᱷᱚᱱᱟᱜ ᱥᱟᱦᱟᱨ ᱨᱮᱫᱚ ᱵᱟᱹᱱᱩᱜ ᱵᱤᱱᱟ
ᱵᱟ ᱵᱟᱝ ᱟᱹᱵᱤᱱ ᱫᱚᱵᱤᱱ ᱡᱚᱢ ᱵᱟᱲᱟ ᱠᱮᱫᱮᱫᱼᱟ
ᱟᱹᱞᱤᱧ ᱦᱚᱸ ᱟᱹᱣᱨᱤ ᱞᱤᱧᱤᱭᱟᱹ ᱡᱚᱢᱟ ᱟᱫᱚ ᱦᱩᱭ ᱫᱚ ᱦᱩᱭ ᱜᱚᱫ ᱟᱠᱟᱱᱟ ᱟᱨᱠᱤ
ᱚ ᱟᱪᱪᱷᱟ ᱢᱟᱱᱮ ᱪᱮᱫ ᱠᱚᱯᱮ ᱡᱚᱢ ᱜᱮᱭᱟ ᱟᱯᱮ ᱫᱚ ᱟᱨᱠᱤ ᱢᱟᱱᱮ ᱫᱟᱠᱟ ᱠᱮᱯᱮ ᱡᱚᱢ ᱠᱚ ᱥᱮ ᱧᱤᱫ ᱵᱮᱞ ᱛ ᱨᱩᱴᱤ ᱮᱮᱯᱮ ᱪ ᱦᱮᱯᱮ
ᱧᱤᱫᱟᱹ ᱵᱮᱲᱟ ᱫᱚ ᱜᱚᱝᱠᱮ ᱟᱞᱮ ᱫᱚ ᱮᱢᱱᱤ ᱦᱟᱞᱠᱟ ᱧᱚᱜ ᱜᱮᱞᱮ ᱡᱚᱢᱟ ᱟᱨᱠᱤ ᱡᱮᱢᱚᱱ ᱠᱷᱟᱹᱡᱟᱹᱲᱤ ᱠᱚᱦᱚᱸ ᱞᱮ ᱡᱚᱢ ᱜᱮᱭᱟ ᱨᱩᱴᱤ ᱠᱚᱦᱚᱸᱞ ᱞᱮ ᱡᱚᱢ ᱜᱮᱭᱟ ᱫᱟᱠᱟ ᱫᱚ ᱟᱹᱰᱤ ᱠᱚᱢᱞᱮ ᱡᱚᱢᱟ ᱟᱨᱠᱤ
ᱦᱮᱸ ᱴᱷᱤᱠ ᱫᱚ ᱵᱟᱹᱱᱩᱜ ᱟᱠᱟᱫᱟ ᱫᱟᱠᱟ ᱦᱟᱯᱮ ᱡᱚᱢ ᱨᱩᱴᱤ ᱦᱚᱸᱮ ᱠᱷᱟᱹᱤ ᱨᱩᱴᱤ
ᱦᱳᱭ ᱦᱳᱭ ᱦᱳᱭ ᱨᱩᱴᱤ ᱜᱮ ᱵᱮᱥᱤ ᱨᱩᱴᱤ ᱜᱮ ᱵᱮᱥᱤᱨ ᱵᱷᱟᱜᱽ ᱟᱨᱠᱤ ᱟᱯᱮ ᱫᱚ ᱜᱚᱝᱠᱮ ᱪᱮᱫ ᱠᱚᱯᱮ ᱡᱚᱢ ᱜᱮᱭᱟ
ᱫᱤᱱᱹᱢᱟᱱ ᱫᱚ ᱟᱵᱟᱨ ᱵᱮᱞᱟ ᱫᱟᱠᱟᱞᱮ ᱡᱚᱢ ᱜᱮᱭᱟ ᱧᱤᱫᱟᱹ ᱫᱚ ᱯᱨᱮᱨᱟᱭ ᱞᱮᱠᱟ ᱨᱩᱴᱤ ᱜᱮᱞᱮ ᱡᱚᱢ ᱜᱮᱭᱟ
ᱦᱮᱸ ᱦᱩᱸ ᱦᱩᱸ ᱦᱸ ᱚᱱᱟ ᱫᱤᱱᱟᱹᱢ ᱢᱟᱱ ᱫᱚ ᱫᱟᱜ ᱢᱟᱹᱲᱤ ᱜᱮ ᱵᱮᱥᱤ ᱡᱚᱢ ᱦᱩᱭᱩᱜᱼᱟ ᱟᱨᱠᱤ ᱟᱨ ᱧᱤᱫᱟᱹ ᱵᱮᱲᱟ ᱫᱚ ᱠᱚᱢ ᱧᱚᱜ ᱟᱨᱠᱤ
ᱚ ᱟᱪᱪᱷᱟ
ᱦᱮᱸ ᱦᱮᱸ ᱦ ᱛᱟᱦᱚᱞᱮ ᱜᱚᱝᱠᱮ ᱛᱮᱦᱮᱧ ᱫᱚ ᱪᱮᱫ ᱠᱚ ᱡᱚᱢ ᱦᱩᱭᱩᱜᱼᱟ
ᱛᱮᱤᱦᱤᱧ ᱫᱚ ᱟᱞᱮ ᱛᱚ ᱨᱩᱴᱤ ᱜᱮᱭᱟ ᱨᱩᱴᱤᱭᱟᱜ ᱪᱮᱫ ᱥᱚᱵᱽᱡᱤ ᱠᱚᱠᱚ ᱠᱚᱨᱟᱣ ᱠᱟᱫᱟ ᱚᱱᱟ ᱠᱚᱜᱮ ᱡᱚᱢ ᱦᱩᱭᱩᱜᱼᱟ
ᱦᱩᱸ ᱦᱩᱸ ᱦᱩᱸ
ᱦᱳᱭ
ᱟᱪᱪᱷᱟ, ᱟᱨ ᱮᱢᱱᱤ ᱡᱤᱞ ᱦᱟᱹᱠᱩ ᱠᱚᱦᱚᱸ ᱡᱚᱢ ᱦᱩᱭᱩᱜ ᱜᱮᱭᱟ ᱥᱮ, ᱮᱸᱜ ᱥᱚᱵᱽᱡᱤ ᱠᱚᱜᱮ, ᱟᱪᱪᱷᱟ ᱟᱪᱪᱷᱟ
ᱦᱮ ᱟᱯᱮ ᱥᱮᱫ ᱫᱚ ᱚᱱᱟ ᱤᱭᱟᱹ ᱠᱚ ᱢᱮᱱᱟᱜ ᱜᱮᱭᱟ ᱜᱟᱰᱟ ᱠᱚ?
ᱦᱮᱸ ᱜᱟᱰᱟ ᱠᱚ ᱢᱮᱱᱟᱜᱼᱟ ᱢᱮᱱᱟᱜ ᱜᱮᱭᱟ ᱚᱵᱚᱥᱥᱚ ᱚᱱᱟ ᱨᱚᱴᱮ ᱠᱚᱞᱮ ᱥᱟᱵ ᱟᱹᱜᱩ ᱠᱚᱜᱮ ᱤᱭᱟᱹ ᱠᱚ, ᱠᱟᱴᱠᱚᱢ ᱠᱚ,
ᱚᱻ ᱟᱯᱮᱥᱮᱫ ᱫᱚ ᱠᱟᱴᱠᱚᱢ ᱛᱷᱚ ᱮᱠᱷᱚᱱ ᱛᱚ ᱟᱨᱚ ᱫᱚᱢᱮ ᱱᱚᱝᱠᱟ ᱫᱟᱜ ᱡᱟᱲᱤ᱾
ᱦᱮᱸ ᱦᱮᱸ ᱦᱮᱸ ᱚᱱᱟ ᱜᱟᱰᱟ ᱠᱚᱨᱮ ᱫᱚᱠᱚ ᱛᱟᱦᱮᱱ ᱜᱮᱭᱟ ᱫᱟᱜ ᱡᱟᱹᱲᱤ ᱵᱟᱝ ᱨᱮᱦᱚᱸ ᱛᱟᱦᱮᱱ ᱜᱮᱭᱟ ᱠᱚ ᱟᱨᱠᱤ,
ᱟᱪᱪᱷᱟ, ᱚᱱᱮ ᱱᱚᱝᱠᱟ ᱠᱟᱴᱠᱚᱢ ᱫᱚ ᱟᱞᱮᱥᱮᱫ ᱫᱚ ᱫᱚᱢᱮ ᱜᱮ ᱢᱮᱱᱟᱜ ᱠᱚᱣᱟ ᱛᱟᱦᱚᱞᱮ ᱵᱟᱝ?
ᱦᱮᱸ ᱦᱮᱸ ᱠᱟᱴᱠᱚᱢ ᱠᱚ ᱦᱟᱹᱠᱩ ᱠᱚ ᱮᱢᱱᱤ ᱥᱚᱢᱚᱭ ᱧᱟᱢ ᱞᱮᱱᱠᱷᱟᱱ ᱚᱱᱠᱟ ᱪᱟᱞᱟᱣ ᱜᱚᱫᱚᱜ ᱦᱩᱭᱩᱜ ᱜᱮᱭᱟ᱾
ᱚ ᱟᱪᱪᱷᱟ ᱟᱪᱪᱷᱟ,
ᱦᱮᱸ ᱦᱮᱸ᱾ ᱛᱟᱦᱚᱞᱮ ᱜᱚᱝᱠᱮ ᱟᱯᱮ ᱥᱮᱫ ᱫᱚ ᱚᱱᱠᱟᱱᱟᱜ ᱡᱟᱭᱜᱟ ᱠᱚ ᱢᱮᱱᱟᱜ ᱟᱥᱮ ᱵᱟᱹᱱᱩᱜᱼᱟ?